ᱡᱚᱦᱟᱨ ᱜᱮ᱾
ᱦᱮᱸ ᱜᱚᱢᱠᱮ ᱡᱚᱦᱟᱨ ᱜᱮ ᱟᱸᱡᱚᱢ ᱧᱟᱢᱚᱜ ᱠᱟᱱᱟ ᱜᱚᱢᱠᱮ?
ᱦᱮᱸ ᱜᱚᱢᱠᱮ ᱟᱸᱡᱚᱢ ᱧᱟᱢᱚᱜ ᱠᱟᱱᱟ ᱾
ᱛᱚᱵᱮ ᱜᱚᱝᱠᱮ ᱱᱟᱯᱟᱭ ᱜᱮᱛᱚ?
ᱦᱮᱸ ᱜᱚᱝᱠᱮ ᱱᱟᱯᱟᱭ ᱵᱟᱲᱟ ᱜᱮ᱾ ᱡᱚᱛᱚ ᱚᱲᱟᱜ ᱠᱚᱨᱮ ᱱᱟᱯᱟᱭ ᱵᱟᱲᱟ ᱜᱮ ᱡᱚᱛ
ᱟᱪᱪᱷᱟ ᱜᱚᱝᱠᱮ ᱱᱤᱛᱚᱜ ᱫᱟᱜ ᱡᱟᱹᱲᱤ ᱠᱚ ᱚᱠᱟ ᱞᱮᱠᱟ ᱜᱚᱝᱠᱮ?
ᱜᱚᱝᱠᱮ ᱫᱟᱜ ᱡᱟᱹᱲᱤ ᱠᱚ ᱵᱤᱥ ᱫᱷᱟᱨᱟ ᱜᱮ ᱦᱩᱭᱩᱜ ᱠᱟᱱᱟ ᱚᱱᱠᱟᱞᱮᱠᱟ ᱜᱮ᱾
ᱟᱪᱪᱷᱟ ᱜᱚᱝᱠᱮ ᱞᱟᱹᱭ ᱫᱟᱞᱤᱧ ᱛᱚᱵᱮ ᱟᱯᱮ ᱫᱚ ᱦᱚᱸᱜᱼᱚᱭ ᱚᱠᱟ ᱨᱮᱯᱮ ᱥᱚᱨᱦᱟᱭᱚᱜᱼᱟ ᱢᱟᱱᱮ ᱚᱠᱟ ᱪᱟᱸᱫᱳ ᱨᱮᱯᱮ ᱥᱚᱨᱦᱟᱭᱚᱜᱼᱟ? ᱥᱚᱨᱦᱟᱭ ᱵᱚᱸᱜᱟᱨᱮ ᱥᱮ ᱱᱚᱛᱮ ᱯᱩᱥ ᱵᱚᱸᱜᱟ ᱨᱮᱯᱮ ᱥᱚᱨᱦᱟᱭᱚᱜᱼᱟ?
ᱜᱚᱢᱠᱮ ᱟᱞᱮ-ᱟᱞᱮ, ᱟᱞᱮ ᱫᱚᱞᱮ ᱥᱮᱨᱟᱭᱮᱫ ᱛᱟᱦᱮᱱᱟ ᱜᱚᱝᱠᱮ ᱥᱟᱨᱦᱟᱭ ᱵᱚᱸᱜᱟ ᱡᱩᱫᱤ ᱯᱷᱟᱸᱠᱟ ᱯᱷᱟᱸᱠᱟ ᱞᱮ ᱧᱟᱢ ᱛᱟᱦᱮᱱ ᱜᱮᱭᱟ ᱚᱱᱠᱟ ᱦᱮᱸ ᱢᱟᱱᱮ ᱦᱩᱲᱩ ᱠᱚ ᱤᱭᱟᱹ ᱠᱚ ᱢᱟᱱᱮ ᱢᱟᱱᱮ ᱱᱤᱭᱟᱹ ᱢᱟᱥ ᱫᱚ ᱞᱮ-ᱞᱮᱴ ᱫᱷᱟᱨᱟᱜ ᱜᱮ ᱢᱟᱱᱮ ᱮᱛᱚᱦᱚᱜ ᱠᱟᱱᱟ ᱥᱮ ᱦᱩᱲᱩ ᱠᱚ ᱨᱚᱦᱚᱭ᱾ ᱟᱨ ᱞᱮᱰ ᱫᱟᱨᱟ ᱜᱮᱛᱚᱧ ᱢᱮᱛᱟ ᱞᱮᱴ ᱫᱷᱟᱣ ᱜᱮ ᱨᱟᱠᱟᱵᱼᱟ ᱤᱭᱟᱹ ᱠᱚ ᱤᱨ ᱠᱚ ᱤᱭᱟᱹ ᱠᱚ ᱯᱩᱨᱟᱹᱜᱼᱟ᱾ ᱟᱫᱚ ᱥᱚᱢᱚᱭ ᱢᱩᱫᱤᱵᱮᱱ ᱧᱟᱢᱟ ᱥᱚᱨᱦᱟᱭ ᱵᱚᱸᱜᱟ ᱦᱮᱸ᱾ ᱛᱟᱦᱞᱮ ᱜᱚᱝᱠᱮ ᱟᱞᱮᱫᱚ ᱥᱚᱨᱦᱟᱭ ᱵᱚᱝᱜᱟ ᱥᱚᱨᱦᱟᱭ ᱚᱜᱟᱞᱮ ᱡᱩᱫᱤ ᱥᱩᱢᱚᱭ ᱠᱚ ᱚᱱᱠᱟ ᱡᱩᱫᱤ ᱯᱷᱟᱠᱟ ᱡᱩᱫᱤ ᱵᱟᱞᱮ ᱧᱟᱢᱟ ᱛᱟᱞᱦᱮ ᱠᱷᱟᱱ ᱫᱚ ᱯᱩᱥ ᱵᱚᱝᱜᱟ ᱥᱮᱫ ᱞᱮ ᱥᱚᱨᱦᱟᱭ ᱚᱜ ᱛᱟᱦᱮᱱᱟ᱾
ᱛᱚᱵᱮ ᱜᱚᱝᱠᱮ ᱟᱞᱮ ᱥᱮᱫ ᱫᱚ ᱯᱩᱥ ᱵᱚᱸᱜᱟ ᱜᱮᱞᱮ ᱥᱚᱨᱦᱟᱭᱚᱜᱼᱟ᱾ ᱟᱨ ᱥᱚᱨᱦᱟᱭ ᱨᱮ ᱟᱹᱰᱤ ᱢᱚᱬᱮ ᱫᱤᱱ ᱜᱮ ᱨᱚᱢ ᱡᱷᱚᱢ ᱜᱮ ᱟᱞᱮ ᱥᱮᱫ ᱫᱚ ᱛᱟᱦᱮᱱ ᱜᱮᱭᱟ᱾ ᱟᱞᱮ ᱫᱤᱥᱚᱢ ᱥᱮᱫ ᱫᱚ ᱯᱩᱥ ᱵᱚᱸᱜᱟ ᱨᱮ ᱟᱫᱚ ᱜᱟᱹᱭ ᱡᱟᱜᱟᱣ ᱛᱮᱜᱚᱝᱠᱮ ᱟᱫᱚ ᱥᱚᱨᱦᱟᱭ ᱵᱚᱸᱜᱟ ᱨᱮ ᱜᱟᱹᱭ ᱛᱮᱞᱮ ᱡᱟᱜᱟᱣ ᱯᱚᱣᱟ ᱟᱨ ᱡᱚᱠᱷᱚᱱ ᱯᱩᱥ ᱵᱚᱸᱜᱟ ᱨᱮᱞᱮ ᱥᱚᱨᱦᱟᱭ ᱫᱚᱞᱮ ᱥᱚᱨᱦᱟᱭᱚᱜᱼᱟ ᱛᱚᱠᱷᱚᱱ ᱟᱞᱮ ᱫᱚ ᱛᱚᱠᱷᱚᱱ ᱦᱚᱸ ᱥᱚᱨᱦᱟᱭ ᱢᱟᱲᱟᱝ ᱨᱮ ᱜᱟᱹᱭ ᱫᱚᱞᱮ ᱡᱟᱜᱟᱣ ᱠᱚ ᱛᱟᱦᱮᱱ ᱜᱤᱭᱟ᱾ ᱟᱫᱚ ᱜᱚᱝᱠᱮ ᱟᱯᱮᱥᱮᱜ ᱫᱚ ᱥᱚᱨᱦᱟᱭ ᱫᱚ ᱚᱠᱟ ᱞᱮᱠᱟ ᱦᱩᱭᱩᱜ ᱛᱟᱦᱮᱱᱟ? ᱡᱮᱢᱚᱱ ᱟᱞᱮ ᱥᱮᱫ ᱫᱚ ᱩᱢ ᱦᱤᱞᱳᱜ ᱫᱚ ᱠᱷᱟᱹᱞᱤ ᱜᱚᱴ ᱴᱟᱺᱰᱤ ᱨᱮᱠᱚ ᱯᱩᱡᱟᱹᱭ ᱛᱟᱦᱮᱱᱟ ᱮᱸ ᱟᱯᱮᱥᱮᱜ ᱫᱚ ᱚᱠᱟᱞᱮᱠᱟ?
ᱟᱹᱞᱤᱧ ᱫᱚ ᱪᱮᱜ ᱞᱤᱧ ᱞᱟᱹᱭ ᱟᱹᱵᱤᱱᱟ᱾ ᱚ, ᱱᱚᱛᱮ ᱦᱚᱸ ᱵᱷᱟᱹᱞᱤ ᱜᱮᱞᱮ ᱚᱠᱟ ᱜᱮᱞᱮ ᱞᱟᱦᱟ ᱠᱷᱚᱱ ᱜᱮ ᱵᱮᱱ ᱜᱮ ᱵᱮᱱ ᱞᱟᱹᱭ ᱠᱮᱫᱟ ᱾
ᱛᱚᱵᱮ ᱜᱚᱝᱠᱮ ᱩᱱᱟᱹᱜ ᱰᱤᱴᱮᱞᱥ ᱟᱛᱮ ᱫᱚ ᱵᱟᱹᱞᱤᱧ ᱠᱩᱞᱤᱭᱮᱜ ᱵᱮᱱᱟ ᱾ ᱜᱚᱝᱠᱮ ᱛᱚᱵᱮ ᱟᱯᱮ ᱥᱮᱫ ᱫᱚ ᱠᱷᱩᱱᱴᱟᱹᱣ ᱰᱟᱝᱨᱟ ᱪᱟᱲᱦᱟᱣ ᱫᱚ ᱦᱩᱭᱩᱜ ᱜᱮᱭᱟ ᱥᱮ ᱵᱟᱝᱼᱟ?
ᱦᱮᱸ ᱜᱚᱝᱠᱮ, ᱠᱷᱩᱱᱴᱟᱹᱣ ᱰᱟᱝᱨᱟ ᱪᱟᱨᱟᱣ ᱫᱚ ᱦᱩᱭᱩᱜ ᱠᱟᱱ ᱜᱮᱭᱟ ᱾
ᱛᱚᱵᱮ ᱜᱚᱝᱠᱮ ᱵᱮᱱ ᱧᱮᱞ ᱠᱟᱜ ᱜᱮᱭᱟ ᱱᱤᱥᱪᱚᱭ ᱟᱵᱮᱱ ᱱᱤᱡᱮ ᱢᱮᱫ ᱛᱮ ᱾
ᱠᱷᱩᱱᱴᱟᱹᱣ ᱪᱟᱲᱦᱟᱣ, ᱛᱚ ᱯᱟᱹᱦᱤᱞ ᱞᱮᱠᱟ ᱠᱷᱩᱱᱴᱟᱹᱣ ᱯᱟᱹᱦᱤᱞ ᱞᱮ ᱯᱟᱹᱦᱤᱞ ᱞᱮᱠᱟ ᱫᱚ ᱠᱷᱩᱱᱴᱟᱹᱣ ᱰᱟᱹ ᱨᱤᱯ
ᱯᱟᱹᱦᱤᱞ ᱯᱟᱹᱦᱤᱞ ᱯᱟᱹᱦᱤᱞ ᱡᱮᱢᱚᱱ ᱫᱮᱡ ᱠᱟᱱᱟ᱾ ᱱᱤᱭᱟᱹ ᱤᱭᱟᱹ ᱱᱤᱭᱟᱹ ᱤᱭᱟᱹ ᱨᱮᱫᱚ ᱚᱝᱠᱟ ᱫᱚᱠᱚ ᱵᱟᱹᱞᱤᱧ ᱧᱮᱞ ᱵᱟᱲᱟ ᱠᱟᱫᱟ, ᱰᱟᱹᱝᱨᱤ ᱠᱷᱩᱱᱴᱟᱹ ᱠᱚᱫᱚ ᱡᱮ ᱧᱮᱞ ᱧᱮᱞ ᱠᱟᱫᱟᱞᱤᱧ ᱤᱭᱟᱹ ᱠᱚᱨᱮᱜ ᱵᱷᱤᱰᱤᱭᱳ ᱠᱚᱨᱮ ᱜᱮ ᱾ ᱢᱮᱛ ᱛᱮᱫᱚ ᱦᱟᱸᱜ ᱟᱹᱣᱨᱤ ᱞᱤᱧ ᱧᱮᱞᱟ ᱾
ᱟᱪᱪᱷᱟ, ᱜᱚᱝᱠᱮ ᱛᱚᱵᱮ ᱞᱤᱧ ᱞᱟᱹᱭᱮᱜᱼᱟ
ᱠᱷᱩᱱᱴᱟᱹᱣ ᱦᱤᱞᱳᱜ ᱫᱚ ᱠᱷᱩᱱᱟᱹᱣ ᱦᱤᱞᱳᱜ ᱫᱚ ᱰᱟᱱᱴᱟ ᱠᱚ ᱠᱚ ᱫᱚᱱ ᱛᱟᱦᱮᱱ ᱜᱮᱭᱟ ᱟᱞᱮ ᱴᱷᱮᱡ ᱫᱚ ᱾
ᱦᱳᱭ ᱜᱚᱝᱠᱮ, ᱟᱞᱮ ᱥᱮᱜ ᱦᱚᱸ ᱰᱟᱱᱴᱟ ᱫᱚᱠᱚ ᱫᱚᱱ ᱫᱚᱠᱚ ᱫᱚᱱ ᱜᱮᱭᱟ, ᱜᱚᱝᱠᱮ ᱟᱞᱮ ᱥᱮᱫ ᱫᱚ ᱯᱳᱭᱞᱳ ᱫᱚ ᱮᱸ ᱩᱢ ᱦᱤᱞᱳᱜ ᱫᱚᱞᱮ ᱮᱸ ᱡᱟᱦᱮᱨ ᱵᱩᱴ ᱡᱟᱦᱮᱨ ᱨᱮ ᱫᱚ ᱵᱟᱝ ᱥᱚᱨᱤ ᱜᱚᱴ ᱴᱟᱺᱰᱤ ᱨᱮᱞᱮ ᱮ ᱵᱚᱸᱜᱟ ᱵᱩᱨᱩᱭ ᱛᱟᱦᱮᱱᱟ ᱟᱹᱛᱩ ᱠᱚᱨᱮᱱ ᱥᱟᱱᱟᱢ ᱠᱚᱲᱟ ᱜᱤᱫᱽᱨᱟᱹ ᱥᱚᱲᱮ ᱡᱚᱢ ᱠᱚ ᱪᱟᱞᱟᱜ ᱜᱮᱭᱟ ᱾ ᱫᱚᱥᱟᱨ ᱦᱤᱞᱳᱜ ᱫᱚ ᱚᱲᱟᱜ ᱨᱮ ᱢᱟᱱᱮ ᱫᱟᱠᱟᱭ ᱦᱤᱞᱳᱜ ᱫᱚ ᱚᱲᱟᱜ ᱨᱮᱱ ᱵᱚᱸᱜᱟ ᱵᱩᱨᱩ ᱥᱮ ᱜᱮᱡ ᱜᱩᱨᱤᱡ ᱠᱟᱛᱮ ᱦᱟᱺᱰᱤ ᱠᱚᱠᱚ ᱪᱚᱰᱚᱨ ᱛᱟᱦᱮᱱᱟ ᱾ ᱟᱨ ᱮᱱᱦᱤᱞᱳᱜ ᱫᱚ ᱚᱲᱟᱜ ᱨᱮ ᱡᱤᱞ ᱩᱛᱩ ᱫᱟᱠᱟ ᱠᱚ ᱡᱚᱢ ᱜᱮᱭᱟ ᱟᱨ ᱛᱮᱥᱟᱨ ᱦᱤᱞᱳᱜ ᱠᱷᱚᱱ ᱟᱞᱮ ᱥᱮᱫ ᱫᱚ ᱮᱱᱮᱡ ᱠᱚ ᱮᱛᱚᱦᱚᱵᱟ ᱟᱨ ᱰᱟᱱᱴᱟ ᱫᱚᱱ ᱦᱚᱸᱠᱚ ᱮᱛᱚᱦᱚᱵᱟ ᱾ ᱪᱮᱫᱟᱜ ᱥᱮ ᱥᱮᱛᱟᱜ ᱵᱮᱲᱟ ᱫᱚ ᱡᱟᱦᱟᱸ ᱫᱚ ᱵᱮᱲᱟ ᱨᱟᱠᱟᱵ ᱥᱤᱧ ᱵᱮᱲᱟ ᱫᱚ ᱮᱸ ᱠᱚᱲᱟ ᱦᱚᱯᱚᱱ ᱰᱟᱱᱴᱟ ᱠᱚ ᱫᱚᱱ ᱛᱟᱦᱮᱱᱟ ᱟᱨ ᱧᱤᱫᱟᱹ ᱵᱮᱲᱟ ᱫᱚ ᱠᱩᱲᱤ ᱦᱚᱯᱚᱱ ᱥᱚᱨᱦᱟᱭ ᱠᱚ ᱮᱱᱮᱡ ᱛᱟᱦᱮᱱᱟ ᱾ ᱟᱯᱮ ᱥᱮᱜ ᱦᱚᱸ ᱱᱚᱝᱠᱟ ᱜᱮ ᱥᱮ ᱟᱨᱦᱚᱸ ᱵᱷᱤᱱᱟᱹ ᱜᱮ?
ᱵᱟᱝ ᱚᱝᱠᱮ ᱚᱝᱠᱟ ᱜᱮ ᱾
ᱟᱪᱪᱷᱟ ᱜᱚᱝᱠᱮ, ᱛᱚᱵᱮ ᱟᱯᱮ ᱥᱮᱫ ᱫᱚ ᱥᱚᱨᱦᱟᱭ ᱨᱮᱫᱚ ᱪᱮᱫ ᱯᱤᱴᱷᱟᱹ ᱠᱚᱯᱮ ᱡᱚᱢ ᱛᱟᱦᱮᱱᱟ ᱡᱟᱹᱥᱛᱤ ᱠᱟᱹᱭᱛᱮ?
ᱟᱫᱚ ᱥᱚᱨᱦᱟᱭ ᱨᱮᱫᱚ ᱟᱫᱚ ᱯᱤᱴᱷᱟᱹ ᱫᱚ ᱪᱮᱫ ᱤᱧ ᱢᱮᱱᱟ ᱵᱮᱥ ᱥᱤᱢ ᱡᱤᱞ ᱛᱮᱞᱮ ᱯᱤᱴᱷᱟᱹᱭ ᱛᱟᱦᱮᱱ ᱜᱮᱭᱟ, ᱥᱟᱨᱡᱚᱢ ᱥᱟᱠᱟᱢ ᱨᱮ ᱾ ᱟᱨ ᱱᱚᱛᱮ ᱥᱩᱠᱨᱤ ᱡᱤᱞ ᱫᱚ ᱡᱟᱹᱥᱛᱤ ᱧᱚᱜ ᱜᱮ ᱯᱤᱴᱷᱟᱹᱭ ᱠᱟᱱ ᱜᱮᱭᱟᱞᱮ ᱾
ᱦ ᱟᱪᱪᱷᱟ ᱜᱚᱝᱠᱮ, ᱟᱞᱮ ᱥᱮᱥ ᱦᱚᱸ ᱜᱚᱝᱠᱮ, ᱥᱩᱠᱨᱤ ᱡᱤᱞ ᱨᱮᱭᱟᱜ ᱯᱤᱴᱷᱟᱹ ᱡᱟᱹᱥᱛᱤ ᱠᱟᱭᱛᱮ, ᱧᱮᱼᱟ ᱡᱟᱦᱟᱸᱭ ᱯᱮᱲᱟ ᱦᱚᱲ ᱜᱮ ᱠᱚ ᱦᱤᱡᱩᱜᱼᱟ, ᱮ ᱥᱩᱠᱨᱤ ᱡᱤᱞ ᱮ ᱥᱟᱶᱛᱮ ᱦᱟᱺᱰᱤ ᱫᱩᱠᱚ ᱮᱢᱟ ᱞᱠᱚ ᱜᱮᱭᱟ, ᱟᱨ ᱡᱟᱦᱟᱸᱭ ᱯᱮᱲᱟ ᱦᱚᱲ ᱜᱮ ᱥᱚᱨᱦᱟᱭ ᱨᱮᱫᱚ ᱦᱤᱡᱩᱜ ᱧᱮᱞ ᱴᱷᱤᱠ ᱠᱟᱱᱟᱭ ᱟᱨ ᱵᱟᱭ ᱧᱮᱞ ᱴᱷᱤᱠ ᱠᱟᱱᱟᱭ ᱟᱫᱚ ᱡᱟᱦᱟᱸᱭ ᱜᱮ ᱦᱳᱭᱳᱜ, ᱡᱚᱛᱚᱭᱤᱡ ᱡᱚᱛᱚᱭᱤᱡ ᱯᱮᱲᱟ ᱜᱮ, ᱞᱚᱴᱟ ᱫᱟᱜ ᱛᱚᱠᱷᱚᱱ ᱫᱚᱠᱚ ᱛᱟᱝ ᱠᱚᱣᱟ ᱟᱨ ᱢᱤᱫ ᱵᱟᱴᱤ ᱦᱟᱺᱰᱤ ᱥᱟᱶᱛᱮ, ᱯᱟᱛᱲᱟ ᱯᱤᱴᱷᱟᱹ ᱠᱩ ᱮᱢᱟ ᱟᱠᱚ ᱛᱟᱦᱮᱱᱟ ᱾ ᱟᱨ ᱟᱯᱮ ᱥᱮᱫ ᱫᱚ ᱚᱠᱟ ᱞᱮᱠᱟ ᱜᱚᱝᱠᱮ?
ᱟᱞᱮ ᱥᱮᱫ ᱦᱚ ᱚᱱᱠᱟ ᱜᱮ ᱜᱚᱝᱠᱮ ᱾ ᱡᱟᱦᱟᱸᱭ ᱯᱮᱲᱟ ᱦᱚᱲ ᱠᱚ ᱡᱚᱢ ᱜᱮ ᱦᱤᱡᱩᱜ ᱢᱟᱱᱮ ᱮᱢᱱᱤ ᱡᱚᱛᱚ ᱚᱱᱠᱟ ᱰᱷ ᱫᱚ ᱚᱱᱠᱟ ᱜᱮ ᱱᱚᱛᱮ ᱦᱚᱸ,
ᱟᱪᱪᱷᱟ ᱜᱚᱝᱠᱮ, ᱛᱚᱵᱮ ᱜᱚᱝᱠᱮ ᱚᱱᱟ ᱢᱟ ᱥᱚᱨᱚᱦᱟᱭ ᱨᱮᱭᱟᱜ ᱠᱟᱛᱷᱟ ᱦᱩᱭᱱᱟ ᱾ ᱟ ᱯᱤᱴᱷᱟᱹ ᱠᱚᱢᱟ ᱥᱚᱨᱦᱟᱭ ᱨᱮ ᱦᱩᱭᱱᱟ ᱾ ᱛᱚᱵᱮ ᱜᱚᱝᱠᱮ ᱦᱚᱸᱜᱼᱚᱭ ᱟᱵᱩ ᱫᱟᱥᱟᱸᱭ ᱫᱟᱬᱟᱱ ᱫᱚᱯᱮ ᱪᱟᱞᱟᱜ ᱜᱮᱭᱟ ᱥᱮ ᱵᱟᱝ? ᱟᱞᱮ ᱥᱮ ᱥᱮᱫ ᱦᱚᱸ ᱫᱟᱥᱟᱸᱭ ᱫᱟᱬᱟᱱ, ᱮᱴᱟᱜ ᱵᱟᱭᱨᱮ ᱟᱹᱛᱩ ᱠᱚ ᱪᱟᱞᱟᱜ ᱜᱮᱭᱟ ᱾
ᱥᱟᱺᱜᱤᱧ ᱥᱮᱱ ᱨᱮᱱᱟᱜ ᱜᱮ ᱟᱞᱮ ᱫᱚ ᱟᱞᱮ ᱟᱞᱮ ᱥᱟᱨ ᱨᱮᱫᱚ
ᱟᱪᱷᱟ ᱜᱚᱝᱠᱮ, ᱟᱞᱮ ᱥᱮᱫ ᱦᱚᱸ ᱫᱟᱸᱥᱟᱭ ᱫᱟᱬᱟᱱ ᱫᱚ ᱟᱹᱰᱤ ᱜᱮᱠᱚ ᱫᱟᱬᱟᱱ ᱛᱟᱦᱮᱱᱟ ᱜᱚᱢᱠᱮ, ᱦᱳᱭᱥᱮ ᱟᱨ ᱵᱟᱭᱨᱮ ᱟᱛᱳ ᱠᱚᱞᱮ ᱦᱮᱞᱟᱜ ᱜᱮᱭᱟ ᱟᱫᱚ ᱡᱟᱦᱟᱸ ᱜᱚᱜᱚ ᱛᱟᱠᱚᱣᱟᱜ, ᱥᱮ ᱟᱭᱳ ᱛᱟᱠᱚᱣᱟᱜ ᱚᱱᱮ ᱤᱭᱟᱹ ᱮ ᱠᱷᱟᱹᱰᱤ ᱠᱩ, ᱚᱱᱟ ᱠᱚᱞᱮ ᱤᱫᱤᱭ ᱛᱟᱦᱮᱸᱱᱟ ᱚᱱᱟ ᱠᱚᱛᱮ ᱜᱮᱞᱮ ᱰᱮᱸᱜᱟᱜ ᱛᱟᱦᱮᱱᱟ᱾ ᱟᱞᱮ ᱥᱮᱫ ᱫᱚ, ᱢᱟᱨᱟᱜ ᱯᱤᱧᱪᱟᱹᱨ ᱠᱚ ᱥᱟᱵ ᱛᱟᱦᱮᱱᱟ ᱢᱟᱨᱟᱜ ᱯᱤᱧᱪᱟᱹᱨ ᱠᱟᱹᱴᱤᱡ ᱡᱟᱹᱥᱛᱤ ᱜᱮ ᱛᱟᱦᱮᱱᱟ, ᱚᱱᱟᱨᱮ ᱢᱟᱨᱟᱜ ᱯᱤᱧᱪᱟᱹᱨ ᱚᱱᱟ ᱜᱮᱠ ᱞᱤ ᱞᱤᱵᱟᱹᱭ ᱞᱟᱵᱟᱹᱭ ᱠᱚ ᱟᱹᱪᱩᱨ ᱛᱟᱦᱮᱸᱱᱟ, ᱟᱫᱚ ᱚᱠᱟ ᱚᱠᱟ ᱥᱮᱫ ᱜᱚᱝᱠᱮ ᱧᱮᱞ ᱟᱠᱟ ᱠᱟᱱᱟᱭ ᱚᱠᱟ ᱥᱮᱫ ᱫᱚ, ᱢᱟᱨᱟᱜ ᱯᱤᱧᱪᱟᱹᱨ ᱵᱟᱝ ᱥᱟᱵ ᱠᱟᱛᱮᱫ ᱮᱻ ᱪᱮᱫ ᱢᱤᱫᱴᱮᱱ ᱥᱟᱲᱯᱟ ᱞᱮᱠᱟᱱᱟᱜ ᱠᱚ ᱥᱟᱵ ᱛᱟᱦᱮᱱ ᱜᱮᱭᱟ, ᱟᱨᱚ ᱚᱠᱟ ᱥᱮᱱ ᱫᱚ ᱾ ᱮᱻ ᱮᱠᱷᱮᱱ ᱛᱤ ᱜᱮᱠᱩ ᱮᱱᱮᱡ ᱛᱟᱦᱮᱱ ᱜᱮᱭᱟ, ᱟᱫᱚ ᱟᱯᱮ ᱥᱮᱫ ᱫᱚ ᱚᱠᱟ ᱞᱮᱠᱟ ᱜᱚᱝᱠᱮ?
ᱡ ᱤᱱᱠᱮ ᱢᱟᱨᱟᱜ ᱯᱤᱧᱪᱟᱹᱨ ᱫᱚ ᱟᱭᱢᱟ ᱫᱷᱟᱨᱟ ᱠᱚ ᱥᱟᱵ ᱛᱟᱦᱮᱱ ᱜᱮᱭᱟ ᱟᱭᱢᱟ ᱥᱟᱶᱛᱮ ᱪᱮᱫ ᱠᱚ ᱢᱮᱱᱟ ᱦᱜ ᱪᱮᱫ ᱫᱟᱨᱮ ᱨᱮᱱᱟᱜ ᱡᱚ ᱠᱚ ᱤᱭᱟᱹ ᱧᱩᱛᱩᱢᱤᱧ ᱦᱤᱲᱤᱧ ᱠᱮᱫᱟ ᱾
ᱠᱟᱹᱴᱤᱡ ᱞᱟᱴᱟ ᱠᱚᱜᱼᱟ ᱵᱟᱝ ᱢᱟ ᱛᱷ ᱫᱚ ᱵᱚᱦᱚᱜ ᱠᱟᱛᱮ ᱫᱚ ᱢᱟᱜᱮ ᱪᱮ ᱥᱱᱟ ᱡᱚ ᱠᱚ ᱢᱮᱱ ᱛᱟᱦᱮᱱ ᱱᱚᱡᱟᱨ ᱵᱟᱝ ᱞᱟᱜᱟᱜᱼᱟ, ᱚᱱᱟᱫᱚ ᱪᱮᱫ ᱞᱮᱠᱟ ᱫᱟᱨᱮ ᱨᱮᱭᱟᱜ ᱱᱩᱼᱼ
ᱟᱫᱚ ᱜᱚᱢᱠᱮ ᱚᱱᱟ ᱫᱚ ᱦᱩᱰᱤᱧ ᱫᱟᱨᱮ ᱠᱟᱱᱟ, ᱥᱮ ᱚᱱᱟ ᱫᱚ ᱢᱟᱨᱟᱝ ᱫᱟᱨᱮ ᱠᱟᱱᱟ?
ᱵᱮᱥᱤ ᱵᱟᱝ ᱢᱟᱨᱟᱝᱟ ᱢᱟᱱᱮ ᱤᱭᱟᱹ, ᱵᱮᱥᱤ ᱵᱟᱝ ᱦᱩᱰᱤᱧᱟ, ᱢᱟᱱᱮ ᱢᱟᱡᱷᱟᱨᱤ ᱧᱚᱜ ᱜᱮᱭᱟ ᱾
ᱟᱪᱪᱷᱟ, ᱛᱚᱵᱮ ᱜᱚᱝᱠᱮ ᱟᱯᱮ ᱥᱮᱫ ᱫᱚ ᱚᱱᱟ ᱢᱟ ᱫᱟᱸᱥᱟᱭ ᱨᱮᱫᱚ, ᱚ ᱨᱩᱢ ᱵᱚᱸᱜᱟ ᱠᱚᱠᱚ ᱩᱰᱩᱠᱚᱜ ᱜᱮᱭᱟ ᱥᱮ ᱵᱟᱝ?
ᱦᱮᱸ ᱜᱚᱝᱠᱮ ᱩᱰᱩᱠᱟᱹᱜ ᱜᱮᱭᱟ ᱠᱚ ᱡᱟᱹᱥᱛᱤ ᱫᱷᱟᱨᱟ ᱜᱮ, ᱡᱮᱢᱚᱱ ᱮᱴᱟᱜ ᱮᱴᱟᱜ ᱠᱚᱨᱮᱫᱚ ᱩ ᱵᱟᱠᱚ ᱩᱰᱩᱠᱜ ᱨᱮᱦᱽ ᱚᱱᱮ ᱡᱚᱠᱷᱚᱱ ᱞᱮ ᱡᱚᱠᱷᱚᱱ ᱞᱮ ᱨᱩᱣᱟᱹᱲᱟ, ᱟᱛᱳ ᱞᱮ ᱛᱤᱭᱳᱜᱟ ᱦᱮᱸ, ᱟᱹᱛᱩᱳ ᱟᱹᱛᱩ ᱨᱮ ᱟᱛᱳ ᱨᱮ ᱵᱚᱞᱚ ᱠᱟᱛᱮᱜ ᱱᱟᱥᱮᱱᱟᱜ ᱞᱮ ᱮᱱᱮᱡᱼᱟ ᱦᱮᱸ, ᱡᱮ ᱢᱟᱹᱡᱤᱨ ᱛᱷᱟᱱᱟ ᱢᱟᱹᱡᱤ ᱮᱢᱳᱜ ᱪᱮ ᱠᱚ ᱢᱮᱱᱟᱼᱟ ᱤᱭᱟᱹ
ᱢᱟᱱᱮ ᱜᱚᱝᱠᱮ ᱚᱱᱟ ᱫᱚ ᱡᱚᱠᱷᱚᱱ ᱵᱚᱸᱜᱟ ᱠᱚ ᱩᱰᱩᱠᱚᱜ-ᱟ ᱛᱚᱠᱷᱚᱱ ᱫᱚ ᱟᱯᱮ ᱫᱚ ᱢᱟᱟᱹᱡᱷᱤ ᱛᱷᱟᱱ ᱥᱮ ᱡᱟᱦᱟᱸᱭ ᱜᱩᱨᱩ ᱦᱚᱲᱮ ᱛᱟᱦᱮᱱᱟ ᱩᱱᱤᱭᱟᱜ ᱛᱷᱟᱱ ᱨᱮ
ᱜᱩᱨᱩ ᱡᱟᱦᱟᱸᱭ ᱵᱟᱝ ᱜᱮ ᱜᱩᱨᱩ ᱛᱟᱦᱮᱱ ᱡᱟᱦᱟᱸᱨᱮ ᱩᱱᱤ ᱩᱱᱤᱭᱟᱜ ᱟᱲᱟᱜ ᱦᱮᱸ ᱚᱸᱰᱮ ᱚᱸᱰᱮ ᱠᱚ ᱮᱱᱮᱡ ᱠᱟᱱ ᱜᱮᱭᱟ ᱵᱩᱦᱩ ᱜᱟᱬᱤ᱾ ᱫᱩᱯᱲᱩᱜ ᱛᱟᱦᱮᱱ ᱜᱮᱭᱟ ᱢᱚᱱᱮᱨᱮ᱾
ᱟᱪᱪᱷᱟ ᱜᱚᱝᱠᱮ ᱚᱱᱟ ᱢᱟ ᱫᱚᱥᱟᱭ ᱨᱮᱭᱟᱜ ᱠᱟᱛᱷᱟ ᱦᱩᱭᱮᱱ᱾ ᱛᱚᱵᱮ ᱜᱚᱝᱠᱮ ᱟᱯᱮ ᱥᱮᱫ ᱫᱚ ᱵᱟᱦᱟ ᱯᱚᱨᱚᱵᱽ ᱫᱚ ᱚᱠᱟ ᱞᱮᱠᱟ? ᱟᱞᱮ ᱥᱮᱫ ᱫᱚ ᱵᱤᱥᱮᱥ ᱠᱟᱭᱛᱮ ᱧᱮᱞᱚᱜ-ᱟ ᱵᱟᱦᱟ ᱯᱚᱨᱚᱵᱽ ᱮᱢ ᱞᱟᱹᱭ ᱥᱮ ᱥᱚᱨᱦᱟᱭ ᱯᱚᱨᱚᱵᱽ ᱮᱢ ᱞᱟᱹᱭ ᱱᱟᱭᱠᱮ ᱤᱭᱟᱹ ᱡᱟᱦᱟᱸᱭ ᱜᱳᱰᱮᱛ ᱫᱟᱲᱟᱢᱮ ᱛᱟᱦᱮᱱᱟ ᱩᱱᱤ ᱫᱚ ᱥᱤᱢ ᱥᱟᱵ ᱠᱚᱜ-ᱟ ᱵᱚ ᱠᱟᱴᱤᱡ ᱠᱟᱴᱤᱡ ᱥᱤᱢ ᱠᱟᱹᱴᱤᱡ ᱠᱟᱹᱴᱤᱡ ᱠᱚᱲᱟ ᱜᱤᱫᱽᱨᱟᱹ ᱥᱤᱢ ᱥᱟᱵ ᱜᱚᱲᱚᱣᱟᱭᱟ ᱚᱱᱟ ᱥᱟᱶᱛᱮ ᱟᱡ ᱫᱚ ᱪᱟᱣᱞᱮ ᱥᱟᱥᱟᱝ ᱵᱩᱞᱩᱝ ᱥᱩᱱᱩᱢ ᱮᱢᱟᱱ ᱯᱟᱛᱲᱟ ᱠᱚ ᱟᱹᱫᱟᱹᱭ ᱛᱚᱨᱟᱭ ᱛᱟᱦᱮᱱᱟᱭ᱾ ᱟᱯᱮ ᱥᱮᱫ ᱦᱚᱸ ᱚᱱᱠᱟ ᱜᱮᱠᱚ ᱥᱚᱨᱦᱟᱭ ᱦᱩᱭᱩᱜ ᱥᱮ ᱵᱟᱦᱟ ᱦᱩᱭᱩᱜ, ᱡᱟᱦᱟᱸ ᱫᱚ ᱡᱟᱦᱮᱨ ᱵᱩᱴᱟᱹᱨᱮ ᱵᱚᱸᱜᱟᱭ ᱞᱟᱹᱜᱤᱫ ᱥᱮ ᱜᱚᱴ ᱴᱟᱺᱰᱤ ᱨᱮ ᱵᱚ ᱵᱚᱸᱜᱟᱭ ᱞᱟᱹᱜᱤᱫ ᱚᱱᱟ ᱠᱚ ᱟᱹᱫᱟᱹᱭ ᱤᱭᱟᱹ ᱜᱳᱰᱮᱛ ᱦᱟᱲᱟᱢᱮ ᱪᱟᱞᱟᱜ ᱜᱮᱭᱟ ᱥᱮ ᱵᱟᱝ ᱟᱯᱮ ᱥᱮᱫ ᱫᱚ?
ᱦᱮᱸ ᱜᱚᱝᱠᱮ ᱜᱟᱹᱰᱤ ᱫᱷᱟᱨᱟᱧ ᱠᱟᱱᱟ ᱥᱟᱶᱛᱮ ᱵᱟᱹᱵᱩ ᱛᱟᱠᱚ ᱦᱚᱸ ᱠᱟᱹᱴᱤᱡ ᱠᱟᱹᱴᱤᱡ ᱠᱚ᱾ ᱜᱚᱲᱚ ᱥᱟᱶᱛᱮ ᱥᱟᱵ ᱵᱟᱲᱟ ᱮᱠᱫᱚᱢ ᱠᱚ ᱪᱟᱞᱟᱜ ᱛᱤᱧ ᱜᱮᱭᱟ ᱟ. ᱫᱟᱹᱭ ᱵᱟᱲᱟ ᱠᱚᱫᱚ᱾ ᱟᱱ
ᱟᱪᱪᱷᱟ ᱜᱚᱝᱠᱮ ᱚᱱᱟ ᱢᱟ ᱴᱷᱤᱠ ᱜᱮᱭᱟ, ᱛᱚᱵᱮ ᱜᱚᱝᱠᱮ ᱟᱯᱮ ᱫᱚ ᱵᱟᱦ ᱦᱟ ᱨᱮᱫᱚ ᱚᱠᱟ‌ᱞᱮᱠᱟ ᱟᱞᱮᱥᱮᱫ ᱵᱤᱥᱮᱥᱠᱟᱭᱛᱮ ᱧᱮᱞ ᱠᱟᱱᱟ ᱡᱮ,
ᱦᱩᱸ᱾
ᱡᱟᱦᱮᱨ ᱛᱷᱟᱱ ᱫᱚ ᱰᱟᱺ ᱡᱩᱣᱟᱹᱱ ᱠᱚᱲᱟ ᱜᱤᱫᱽᱨᱟᱹ, ᱰᱟᱺᱜᱽᱣᱟᱹ ᱠᱚᱲᱟ ᱜᱤᱫᱽᱨᱟᱹ ᱦᱟᱨᱟ ᱜᱚᱫᱚᱜ ᱠᱚᱲᱟ ᱜᱤᱫᱽᱨᱟᱹ ᱩᱢ‌ ᱥᱟᱨᱡᱚᱢᱻ ᱥᱟᱨᱡᱚᱢ ᱰᱟᱹᱨ ᱨᱮᱭᱟᱜ ᱮᱸ ᱠᱷᱩᱱ ᱴᱤ ᱠᱚ ᱛᱮᱭᱟᱨᱟ ᱟᱨ ᱵᱩᱥᱩᱵ ᱟᱨ ᱢᱟᱱᱮ ᱠᱷᱚᱲᱛᱮ ᱟᱨ ᱱᱤᱭᱟᱹ ᱱᱚᱛᱮ ᱥᱟᱨᱡᱚᱢ ᱥᱟᱠᱟᱢᱛᱮ ᱚᱸᱰᱮ ᱢᱟᱱᱮ ᱮᱸ, ᱪᱟᱞᱟ ᱠᱚ ᱵᱮᱱᱟᱣᱟᱜ-ᱟ ᱡᱟᱦᱟᱸ ᱫᱚ ᱥᱟᱛᱮ ᱠᱚ ᱵᱮᱱᱟᱣ ᱟᱬᱜᱚᱣᱟᱜ-ᱟ᱾ ᱡᱟᱦᱮᱨ ᱵᱩᱴᱟᱹ ᱨᱮ, ᱟᱯᱮ ᱥᱮᱬ ᱦᱚᱸ ᱚᱱᱠᱟ ᱜᱮ ᱠᱚ ᱮᱸ ᱪᱟᱞᱟᱜ-ᱟᱠᱚ ᱥᱮ ᱥᱟᱹᱲᱤᱢ ᱠᱩ ᱮ ᱵᱮᱱᱟᱣᱟᱜ-ᱟ?
ᱦᱮᱸ ᱜᱚᱝᱠᱮ ᱱᱚᱣᱟ ᱫᱚ ᱢᱤᱫ ᱫᱤᱱ ᱞᱟᱦᱟ ᱨᱮᱠᱚ ᱵᱮᱱᱟᱣ ᱠᱟᱜ ᱛᱟᱸᱦᱮᱱᱟ᱾
ᱦᱳᱭ ᱜᱚᱝᱠᱮ ᱚᱱᱟ ᱢᱤᱫ ᱫᱤᱱ ᱞᱟᱦᱟ ᱨᱮᱠᱚ ᱵᱮᱱᱟᱣᱟ᱾ ᱟ ᱚᱱᱟ ᱥᱟᱶᱛᱮ ᱜᱚᱝᱠᱮ ᱛᱚᱵᱮ ᱮᱸ ᱥᱚᱲᱮ ᱟᱻ ᱟᱯᱮ ᱥᱮ ᱫᱚ ᱥᱚᱲᱮ ᱤᱥᱤᱱ ᱫᱚ ᱚᱠᱟ ᱞᱮᱠᱟ ᱮᱸ ᱚᱝᱠᱟ ᱜᱮ ᱯᱟᱪᱟ ᱛᱟᱦᱮᱱᱟ? ᱟᱞᱮ ᱥᱮᱜ ᱫᱚᱵᱚᱱ ᱮᱸᱫ ᱱᱤᱭᱟᱹᱴᱟᱜ ᱫᱤᱱ ᱱᱩᱭᱮ ᱤᱥᱤᱱ ᱠᱮᱫᱟ ᱛᱚ ᱦᱟᱱᱟᱴᱟᱜ ᱵᱮᱞᱟ‌ ᱨᱮ ᱚᱝᱠᱟ ᱜᱮ ᱢᱤᱫ ᱦᱚᱲ ᱠᱟᱛᱮᱜ ᱯᱟᱪᱟ ᱛᱟᱦᱮᱱᱟ᱾ ᱟᱯᱮ ᱥᱮᱜ ᱫᱚ ᱚᱠᱟ ᱞᱮᱠᱟ?
ᱵᱟᱝ ᱜᱮ ᱯᱟᱪᱟ ᱫᱚ ᱵᱟᱭ ᱛᱟᱦᱮᱱᱟ ᱡᱟᱦᱟᱸᱭ ᱢᱤᱫ ᱦᱚᱲᱮ ᱤᱥᱤᱱ ᱛᱟᱦᱮᱱᱟ ᱩᱱᱤ ᱜᱮᱭ ᱤᱥᱤᱱᱟ᱾
ᱟᱪᱪᱷᱟ ᱜᱚᱝᱠᱮ ᱛᱚᱵᱮ ᱜᱚᱝᱠᱮ ᱟᱯᱮ ᱥᱮᱜ ᱫᱚ ᱡᱟᱦᱟᱸ ᱮᱸ ᱡᱟᱦᱮᱨ ᱵᱩᱴᱟᱹ ᱨᱮ ᱡᱚᱠᱷᱚᱱ ᱥᱚᱲᱮ ᱦᱩᱭᱩᱜ-ᱟ, ᱦᱚᱭᱥ᱾ ᱛᱮ, ᱛᱚᱠᱷᱚᱱ ᱫᱚ ᱟᱯᱮ ᱮᱸᱜ ᱜᱚᱜᱚ ᱛᱟᱠᱚ ᱥᱮ ᱟᱵᱚ ᱨᱮᱱ ᱥᱟᱱᱟᱢ ᱛᱤᱨᱞᱟᱹ ᱦᱚᱯᱚᱱ ᱵᱟᱦᱟ ᱨᱮ ᱡᱟᱦᱟᱸ ᱫᱚ ᱟᱸᱻ ᱮᱱᱮᱡ ᱮᱱᱮᱡ ᱛᱮᱠᱚ ᱟᱹᱜᱩ ᱟᱹᱜᱩᱭᱮᱭᱟ ᱱᱟᱭᱠᱮ ᱦᱟᱲᱟᱢ ᱦᱳᱭ‌ ᱥᱮ᱾ ᱦᱮᱸ ᱚᱝᱠᱟ ᱜᱮ ᱟᱯᱮ ᱥᱮᱜ ᱦᱚᱸᱠᱚ ᱟᱹᱜᱩ ᱠᱚᱣᱟ ᱠᱤ?
ᱦᱮᱸ ᱜᱚᱝᱠᱮ ᱟᱞᱮ ᱮᱱᱮᱡ ᱮᱱᱮᱡ ᱛᱮ ᱮᱱᱮᱡ ‌ᱮᱱᱮᱡ ᱛᱮᱜᱮ ‌ᱟᱹᱜᱩ, ᱟᱹᱜᱩ ᱠᱚ ᱛᱟᱦᱮᱱᱟ ᱠᱚ᱾ ᱞᱟᱹᱭᱟᱢ ‌ᱫᱚ ᱵᱟᱦᱟ ᱠᱚᱨᱮ ᱫᱚ ᱡᱟᱥᱛᱤ ᱠᱚ ᱧᱟᱜ ᱠᱚ ᱢᱟᱱᱟᱣ ᱛᱟᱦᱮᱱᱟ ᱡᱚᱛᱚ ᱢᱟᱱᱮ ᱩᱸ ᱵᱟᱦᱟ ᱯᱚᱨᱚᱵᱽ ᱦᱩᱭ ᱦᱩᱭᱩᱜ ᱟᱨ ᱥᱚᱨᱦᱟᱭ ᱯᱚᱨᱚᱵᱽ ᱦᱩᱭᱩᱜ ᱚᱱᱟ ᱠᱚᱫᱚ ᱱᱚᱣᱟ ᱵᱷᱟᱹᱞᱤ ᱜᱮᱠᱚ ᱢᱟᱱ ᱢᱟᱱᱟᱣ ᱛᱟᱦᱮᱱ ᱜᱮᱭᱟ ᱥᱟᱱᱛᱟᱞᱟᱜ ᱠᱚᱫᱚ᱾
ᱟᱪᱪᱷᱟ ᱜᱚᱝᱠᱮ ᱚᱱᱟ ᱦᱚᱸ ᱵᱷᱟᱜᱮ ᱠᱟᱛᱷᱟ᱾ ᱡᱚᱠᱷᱚᱱ ᱜᱚᱝᱠᱮ ᱧᱮᱞᱟ ᱟᱠᱟᱱᱟ ᱵᱟᱹ ᱟᱹᱵᱩᱣᱟᱜ ᱵᱟᱦᱟ ᱯᱚᱨᱚᱵᱽ ᱨᱮᱫᱚ ᱚᱱᱛᱮ ᱨᱩ ᱨᱩ ᱛᱮ ᱮᱱᱮᱡ ᱮᱱᱮᱡ ᱛᱮ ᱥᱮᱨᱮᱧ ᱥᱮᱨᱮᱧ ᱛᱮ ᱱᱟᱭᱠᱮ ᱦᱟᱲᱟᱢ ᱠᱚ ᱟᱹᱜᱩᱭᱮᱭᱟ ᱦᱳᱭ ᱥᱮ ᱟᱨ ᱛᱟᱯᱚᱨᱮ ᱚᱲᱟᱜ ᱚᱲᱟᱜ ᱠᱚ ᱟᱵᱩᱠ‌ᱮᱭᱟ᱾ ᱦᱮᱸ ᱟᱨ ᱦᱟᱴᱟᱜ ᱨᱮ ᱚᱱᱮ ᱵᱟᱦᱟ ᱛᱟᱦᱮᱱᱟ ᱚᱱᱛᱮ ᱠᱟᱴᱟ ᱠᱚ ᱟᱹᱵᱩᱜ ᱠᱤᱫᱤᱭᱟ ᱟᱹᱵᱩᱜ ᱠᱟᱛᱮᱜ ᱮᱸ ᱥᱩᱱᱩᱢ ᱛᱮᱠᱚ ᱚᱡᱚᱜ ᱟᱭᱟ ᱟᱨᱚ ᱠᱟᱴᱟᱠ ᱠᱚ ᱟᱹᱵᱩᱠᱮᱭᱟ ᱦᱳᱭ ᱥᱮ ᱟᱨ ᱠᱚ ᱡᱚᱦᱟᱨᱟᱭᱟ᱾ ᱟᱨ ᱛᱟᱨᱯᱚᱨᱮ ᱚᱱᱮ ᱮᱸᱫ ᱡᱟᱦᱟᱸ ᱦᱟᱴᱟᱜ ᱨᱮ ᱮᱸᱜ ᱵᱟᱦᱟ ᱢᱤᱱᱟᱜ ᱟᱠᱟᱫᱟ ᱚᱱᱟ‌ᱦ
ᱦᱮᱸ᱾
ᱜᱚᱪᱷᱟ ᱨᱮᱠᱩ ᱮᱢᱟᱣᱟᱠᱚ ᱛᱟᱦᱮᱱᱟ ᱦᱳᱭ ᱥᱮ, ᱟᱯᱮ ᱥᱮᱫ ᱦᱚᱸ ᱚᱱᱠᱟ ᱜᱮ ᱦᱩᱭᱩᱜ ᱛᱟᱦᱮᱱᱟ ᱥᱮ ᱪᱤᱜ?
ᱦᱮᱸ ᱚᱱᱠᱟ ᱟᱞᱮᱥᱮᱱ ᱵᱟᱝ ᱟᱵᱮᱱ ᱡᱟᱦᱟᱸ ᱠᱟ ᱞᱟᱹᱭ ᱠᱮᱫᱟ ᱚᱱᱠᱟ‌ ᱜᱮ ᱦᱩᱭᱩᱜ ᱛᱟᱦᱮᱱ ᱜᱮᱭᱟ᱾ ᱞᱟᱹᱭ ᱵᱮᱫᱟᱢ ᱚᱱᱠᱟ ᱜᱮ ᱦᱩᱭᱩᱜ ᱠᱟᱱ ᱜᱮᱭᱟ ᱱᱚᱛᱮ ᱦᱚᱸ᱾
ᱦᱳᱭ ᱜᱚᱝᱠᱮ ᱤᱧ ᱮᱢᱚᱱᱤᱧ ᱢᱚᱱᱮᱭᱮᱜ-ᱟ ᱟᱢ ᱦᱚᱸ ᱡᱟᱹᱱᱤᱡ ᱟᱞᱮ ᱫᱤᱥᱚᱢ ᱦᱚᱲ ᱠᱟᱱ ᱜᱮᱭᱟᱢ᱾ ᱯᱟᱪᱮᱡ ᱚᱱᱠᱟ ᱧᱚᱜ ᱤᱧ ᱵᱩᱡᱷᱟᱹᱣᱮᱜ-ᱟ ᱵᱟᱠᱷᱟᱱ ᱴᱚᱴᱷᱟ ᱦᱤᱥᱟᱹᱵᱽ ᱛᱮ
ᱡᱮ ᱟᱵᱮᱱᱟᱜ ᱟᱵᱮᱱᱟᱜ ᱰᱤᱥᱴᱤᱠ ᱵᱤᱱ ᱞᱟᱹᱭᱟ ᱚᱠᱟ ᱥᱮᱫ ᱯᱟᱲᱟᱜ ᱠᱟᱱᱟ?
ᱜᱚᱝᱠᱮ ᱟᱹᱞᱤᱧᱟᱜ ᱰᱤᱥᱴᱤᱠ ᱫᱚ ᱵᱟᱸᱠᱩᱲᱟ ᱫᱷᱟᱨᱮ ᱜᱮ᱾ ᱟᱫᱚ ᱜᱚᱝᱠᱮ ᱟᱹᱞᱤᱧ ᱫᱚ ᱦᱟᱱᱟ ᱮᱸ ᱦᱟᱱ ᱦᱟᱱᱟ ᱡᱟᱯᱟᱜ ᱨᱮᱱ ᱦᱚᱲ ᱠᱟᱱᱟ ᱞᱤᱧ ᱫᱟᱹᱢᱩᱫᱚᱨ ᱡᱟᱯᱟᱜ ᱨᱮᱱ ᱦᱚᱲ ᱠᱟᱱ ᱜᱮᱭᱟ ᱞᱤᱧ᱾
ᱦᱳᱭ ᱦᱳᱭ ᱟᱞᱤᱧ ᱫᱚᱞᱤᱧ ᱯᱟᱲᱟᱜ ᱠᱟᱱᱟ ᱯᱩ ᱯᱩᱨᱩᱞᱤᱭᱟᱹ᱾
ᱟᱪᱪᱷᱟ ᱜᱚᱝᱠᱮ ᱯᱩᱨᱩᱞᱤᱭᱟᱹ ᱨᱮᱵᱮᱱ ᱯᱟᱲᱟᱜ ᱠᱟᱱᱟ᱾ ᱟᱫᱚ ᱜᱚᱝᱠᱮ ᱯᱩᱨᱩᱞᱤᱭᱟᱹ ᱫᱚ ᱚᱠᱟ ᱥᱮᱜ ᱵᱮᱱ ᱯᱟᱲᱟᱜ ᱠᱟᱱ ᱜᱮᱭᱟ ᱱᱚᱱᱛᱮ ᱠᱟᱹᱥᱤᱯᱩᱨ ᱥᱮ ᱱᱚᱱᱛᱮ ᱟᱪᱪᱷᱟ ᱴᱷᱤᱠ ᱜᱮᱭᱟ ᱴᱷᱤᱠ ᱜᱮᱭᱟ᱾ ᱜᱚᱝᱠᱮ ᱚᱱᱟ ᱦᱚᱸ ᱥᱩᱨ ᱥᱩᱯᱩᱨ ᱨᱮ ᱜᱮ ᱯᱟᱲᱟᱜ ᱠᱟᱱᱟ ᱯᱟᱲᱟᱣ ᱫᱚ᱾ ᱚᱱᱟ ᱫᱤᱥᱚᱢ ᱥᱮᱫ ᱫᱚᱞᱤᱧ ᱪᱟᱞᱟᱣ ᱫᱚᱞᱤᱧ ᱪᱟᱞᱟᱣ ᱟᱠᱟᱱ ᱜᱮᱭᱟ᱾ ᱠᱷᱟᱱ ᱚᱱᱛᱮ ᱦᱚᱸ ᱵᱷᱟᱞᱮ ᱜᱮ ᱪᱟᱥ ᱠᱚᱫᱚ ᱦᱩᱭᱩᱜ ᱜᱮᱭᱟ᱾
ᱦᱳᱭ ᱟᱹᱞᱤᱧ ‌ᱦᱟᱸᱜ ᱵᱟᱠᱩᱲᱟ ᱫᱷᱟᱨᱮ ᱫᱚᱞᱤᱧ ᱫᱚᱞᱤᱧ ᱪᱟᱞᱟᱣ ᱵᱟᱲᱟ ᱟᱠᱟᱱ ᱜᱮᱭᱟ᱾
ᱦᱳᱭ ᱜᱚᱝᱠᱮ ᱛᱚᱵᱮ ᱟᱵᱮᱱ ᱫᱚ ᱩᱸ ᱯᱚᱨᱚᱵᱽ ᱠᱚᱨᱮ ᱫᱚᱵᱮᱱ ᱦᱤᱡᱩᱜ ᱜᱮᱭᱟ ᱥᱮ ᱵᱟᱝ ᱡᱮᱢᱚᱱ ᱮᱸ ᱥᱩᱥᱩᱱᱤᱭᱟᱹ ᱵᱩᱨᱩ ᱠᱚᱥᱮᱡ? ᱥᱮ ᱚᱱᱮ, ᱯᱚᱨᱮ ᱟᱯᱷᱚᱨ ᱯᱚᱨᱚᱵᱽ ᱦᱩᱭᱩᱜ ᱜᱮᱭᱟ ᱥᱮ᱾
ᱠᱩᱥᱱᱤ ᱵᱚᱨᱚᱵᱽ ᱡᱮᱢᱚᱱ ᱵᱟᱦᱟ ᱯᱚᱨᱚᱵᱽ ᱦᱩᱭᱩᱜ ᱠᱟᱱᱟ᱾ ᱡᱮᱢᱚᱱ ᱥᱚᱦᱚᱨᱟᱭ ᱯᱚᱨᱚᱵᱽ᱾ ᱪᱟᱞᱟᱜ ᱪᱟᱞᱟᱣ ᱵᱟᱲᱟᱭ ᱦᱩᱭᱩᱜ ᱛᱟᱦᱮᱱ ᱜᱮᱭᱟ ᱜᱚᱝᱠᱮ᱾ ᱮᱢᱱᱤ ᱫᱟᱬᱟ ᱠᱚᱦᱚᱸ ᱪᱟᱞᱟᱣ ᱦᱩᱭᱩᱜ ᱛᱟᱦᱮᱱᱟ ᱟᱨ ᱯᱚᱨᱚᱵᱽ ᱠᱚᱨᱮ ᱦᱚᱸ ᱪᱟᱞᱟᱣ ᱵᱟᱲᱟ ᱦᱩᱭᱩᱜ ᱛᱮᱢᱱᱤ ᱡᱮᱢᱚᱱ ᱵᱟᱦᱟ ᱯᱚᱨᱚᱵᱽ ᱦᱩᱭᱩᱜᱼᱟ ᱥᱮ? ᱫᱤᱥᱚᱢ ᱵᱟᱦᱟ, ᱫᱤᱥᱚᱢ ᱥᱚᱨᱦᱟᱭ ᱠᱚ ᱦᱩᱭᱩᱜ ᱛᱟᱦᱮᱱᱟ ᱥᱮ?
ᱛᱚᱵᱮ ᱜᱚᱝᱠᱮ ᱟᱯᱮ ᱥᱮᱫ ᱫᱚ ᱢᱟᱜᱽ ᱢᱚᱬᱮ ᱫᱚ ᱵᱟᱝ ᱦᱩᱭᱩᱜ ᱜᱮᱭᱟ? ᱡᱮᱢᱚᱱ ᱱᱚᱣᱟ ᱠᱤᱪᱷᱩ ᱠᱤᱪᱷᱩ ᱡᱟᱭᱜᱟ ᱧᱮᱞᱚᱜᱼᱟ ᱡᱮ ᱢᱟᱜᱽ ᱢᱚᱬᱮ ᱦᱩᱭᱩᱜ ᱠᱟᱱᱟ᱾ ᱚᱱᱛᱮ ᱵᱤᱥᱮᱥ ᱠᱟᱭᱛᱮ ᱡᱷᱟᱲᱜᱨᱟᱢ ᱮᱞᱟᱠᱟ ᱥᱮᱫ ᱧᱮᱞᱚᱜ ᱠᱟ ᱡᱮ ᱢᱟᱜᱽ ᱢᱚᱬᱮ ᱦᱩᱭᱩᱜ ᱜᱮᱭᱟ᱾ ᱟᱸ ᱟᱯᱮ ᱥᱮᱫ ᱫᱚ ᱦᱩᱭᱩᱜ-ᱟ ᱥᱮ ᱵᱟᱝᱟ?
ᱚᱱᱠᱟ ᱞᱮᱠᱟ ᱛᱮᱫᱚ ᱢᱟᱜᱽ ᱢᱚᱬᱮ ᱫᱚ ᱜᱚᱢᱠᱮ ᱵᱟᱝ ᱦᱩᱭᱩᱜ ᱛᱟᱦᱮᱱ ᱜᱮᱭᱟ᱾ ᱦᱳᱭ ᱫᱚ ᱦᱩᱭᱩᱜ-ᱟ, ᱤᱱᱟᱹ ᱥᱟᱹᱜᱤᱧ ᱠᱚᱨᱮ ᱱᱟᱥᱮᱱᱟᱜ ᱦᱩᱭᱩᱜ-ᱟ ᱯᱷᱟᱨᱟᱠ ᱥᱮᱫ᱾
ᱟᱪᱪᱷᱟ, ᱜᱚᱝᱠᱮ ᱱᱟᱯᱟᱭ ᱠᱟᱛᱷᱟ᱾ ᱛᱚᱵᱮ ᱜᱚᱝᱠᱮ ᱟᱯᱮ ᱫᱚ ᱵᱩᱨᱩ ᱥᱮᱸᱫᱽᱨᱟ ᱯᱮ ᱨᱟᱹᱥᱠᱟᱹᱭ ᱜᱮᱭᱟ ᱵᱟᱥᱮ ᱵᱟᱝ? ᱡᱟᱦᱟᱸ ᱫᱚ ᱥᱩᱠᱨᱤ ᱥᱮᱸᱫᱽᱨᱟ, ᱵᱚᱪᱷᱚᱨ ᱨᱮ ᱢᱤᱫ ᱪᱷᱚᱴ ᱥᱩᱠᱨᱤ ᱥᱮᱸᱫᱽᱨᱟ ᱥᱮ ᱵᱩᱨᱩ ᱥᱮᱸᱫᱽᱨᱟ ᱵᱚᱱ ᱦᱮᱞᱟᱜ ᱜᱮᱭᱟ ᱚᱱᱟ?
ᱦᱮᱸ ᱜᱚᱝᱠᱮ ᱪᱟᱞᱟᱜ ᱛᱟᱦᱮᱱ ᱜᱮᱭᱟᱞᱮ᱾ ᱤᱭᱟᱹ
ᱦᱮᱞᱳ ᱜᱚᱝᱠᱮ᱾
ᱦᱮᱸ ᱜᱚᱝᱠᱮ ᱪᱟᱞᱟᱜ ᱛᱟᱦᱮᱱ ᱜᱮᱭᱟᱞᱮ ᱵᱟᱨᱥᱤ ᱤᱧᱟᱜ ᱵᱟᱨᱥᱤᱧᱮ ᱪᱟᱞᱟᱜ ᱠᱟᱱᱟ ᱟᱤᱧ ᱫᱚ᱾ ᱚᱱᱠᱟ ᱞᱮᱠᱟᱛᱮ ᱵᱟᱹᱧ ᱪᱟᱞᱟᱣ ᱵᱟᱲᱟ ᱟᱠᱟᱱᱟ ᱦᱟᱸᱜ᱾
ᱟᱪᱪᱷᱟ ᱜᱚᱝᱠᱮ ᱛᱚᱵᱮ ᱥᱩᱠᱨᱤ ᱡᱤᱞ ᱫᱩᱵᱤᱱ ᱠᱩᱥᱤᱭᱟᱜ ᱜᱮᱭᱟ ᱥᱮ ᱵᱟᱝᱟ?
ᱦᱮᱸ ᱚᱱᱟ ᱠᱚᱫᱚᱞᱤᱧ ᱠᱩᱥᱤᱭᱟᱫ ᱛᱟᱦᱮᱱ ᱜᱮᱭᱟ᱾ ᱥᱤᱵᱤᱞ ᱜᱮᱫᱚ᱾ ᱟᱭᱢᱟ ᱜᱮ᱾
ᱦᱳᱭ ᱜᱚᱢᱠᱮ, ᱥᱩᱠᱨᱤ ᱦᱮᱸ ᱥᱩᱠᱨᱤ ᱡᱤᱞ ᱫᱚ ᱟᱹᱰᱤᱜᱮ ᱥᱤᱵᱤᱞ ᱜᱮᱭᱟ। ᱡᱮᱦᱮᱛᱩ ᱤᱛᱤᱞ ᱤᱛᱤᱞᱟ, ᱵᱤᱨ ᱨᱮᱱ ᱥᱩᱠᱨᱤ
ᱤᱧ ᱫᱚ ᱚᱱᱟ ᱥᱩᱠᱨᱤ